ᱟᱸᱭ ᱡᱚᱦᱟᱨ ᱾
ᱦᱳᱭ, ᱡᱚᱦᱟᱨ ᱡᱚᱦᱟᱨ ᱾
ᱡᱚᱦᱟᱨ ᱜᱮ!
ᱨᱚᱲ ᱠᱚ, ᱢᱚᱸᱡᱽ ᱧᱚᱜ ᱵᱮᱱ, ᱟᱸᱡᱚᱢᱮᱫᱼᱟ ᱛᱚ?
ᱦᱳᱭ! ᱟᱸᱡᱚᱢᱚᱜ ᱠᱟᱱ ᱜᱮᱭᱟ, ᱟᱹᱞᱤᱧᱟᱜ ᱟᱸᱡᱚᱢᱮᱫᱼᱟ ᱵᱮᱱ?
ᱦᱳᱭ ᱦᱳᱭ, ᱟᱹᱞᱤᱧ ᱢᱚᱸᱡᱽ ᱜᱮᱞᱤᱧ, ᱟᱸᱡᱚᱢᱮᱫᱼᱟ ᱾
ᱟᱹᱞᱤᱧ ᱦᱚᱸ, ᱟᱸᱡᱚᱢᱚᱜ ᱠᱟᱱ ᱜᱮᱭᱟ ᱾
ᱟᱸᱻ ᱛᱚ ᱾
ᱜᱟᱞᱢᱟᱨᱟᱣ ᱨᱮᱱᱟᱜ ᱥᱟᱛᱟᱢ, ᱜᱟᱞᱢᱟᱨᱟᱣ ᱨᱮᱱᱟᱜ, ᱥᱟᱛᱟᱢ ᱫᱚ, ᱪᱤᱠᱟ ᱨᱮᱞᱟᱝ, ᱫᱚᱦᱚᱭᱟ?
ᱟᱫᱚ? ᱜᱟᱞᱢᱟᱨᱟᱣ ᱨᱮᱱᱟᱜ, ᱥᱟᱛᱟᱢ ᱫᱚ, ᱟᱹᱞᱤᱧ ᱞᱤᱧ ᱢᱮᱱᱮᱫ ᱛᱟᱦᱮᱸᱱᱟ, ᱟᱵᱚᱣᱟᱜ ᱯᱚᱨᱚᱵᱽ ᱠᱚ ᱨᱮᱱᱟᱜ, ᱡᱩᱫᱤ ᱞᱟᱝ ᱫᱚᱦᱚ, ᱞᱮᱠᱷᱟᱱ ᱫᱚ, ᱪᱮᱫ ᱞᱮᱠᱟ, ᱜᱟᱱ ᱠᱚᱜ ᱠᱮᱭᱟ?
ᱦᱮᱸᱻ, ᱟᱹᱰᱤ ᱱᱟᱯᱟᱭ, ᱫᱚᱦᱚᱭ ᱵᱮᱱ ᱾
ᱟᱪ, ᱟᱪᱪᱷᱟ, ᱢᱮᱱᱮᱫᱼᱟᱹᱞᱤᱧ ᱛᱟᱦᱚᱞᱮ, ᱟᱯᱮ ᱥᱮᱱᱟᱜ, ᱟᱯᱮ ᱥᱮᱫ, ᱟᱯᱮ ᱥᱮᱫ ᱫᱚ
ᱞᱟᱹᱭ ᱵᱮᱱ, ᱟᱨ ᱟᱹᱞᱤᱧ ᱦᱚᱸ, ᱟᱞᱮ ᱥᱮᱱᱟᱜ, ᱞᱮᱠᱟᱞᱤᱧ ᱞᱟᱹᱭ ᱮᱫᱼᱟ ᱾
ᱟᱪᱪᱷᱟ, ᱡᱚᱛᱷᱟᱛ ᱠᱟᱛᱷᱟ ᱾ᱠᱷ-ᱩ-ᱦᱩᱨ, ᱛᱟᱦᱚᱞᱮ, ᱟᱵᱤᱱ ᱴᱷᱮᱱ, ᱢᱤᱫ
ᱛᱚᱠᱷᱚᱱ ᱢᱟᱨᱟᱝ ᱯᱚᱨᱚᱵ ᱫᱚ, ᱥᱚᱦᱚᱨᱟᱭ ᱠᱟᱱᱟ, ᱦᱮᱸᱢᱟ ᱞᱟᱹᱭ ᱵᱮᱱ
ᱦᱳᱭ! ᱚᱱᱟ ᱡᱟᱦᱟᱸ ᱵᱤᱱ, ᱞᱟᱹᱭ ᱦᱚᱪᱚ ᱠᱮᱜᱼᱟ, ᱥᱚᱦᱨᱟᱭ ᱾ ᱟᱫᱚ, ᱚᱱᱟ ᱵᱟᱨᱮ ᱛᱮ ᱜᱮ, ᱠᱟᱹᱴᱤᱡ ᱟᱵᱤᱱ, ᱟᱵᱤᱱ ᱞᱟᱹᱭ ᱵᱤᱱ, ᱟᱯᱮ ᱥᱮᱱ ᱨᱮᱱᱟᱜ, ᱪᱮᱫ ᱞᱮᱠᱟ ᱯᱮ, ᱢᱟᱱᱟᱣ ᱵᱟᱛᱟᱣ, ᱵᱟᱲᱟᱭ ᱛᱟᱵᱚᱱᱟ ᱾
ᱦᱳᱭ, ᱦᱳᱭ ᱦᱳᱭ, ᱟᱵᱚᱣᱟᱜ ᱡᱚᱛᱚ ᱠᱷᱚᱱ, ᱢᱟᱨᱟᱝ ᱯᱚᱨᱚᱵᱽ ᱫᱚ, ᱥᱚᱦᱨᱟᱭ ᱛᱟᱵᱚᱱ ᱛᱚ
ᱦᱳᱭ ᱦᱳᱭ, ᱾
ᱛᱚ, ᱥᱚᱦᱚᱨᱟᱭ ᱫᱚ, ᱢᱚᱬᱮ ᱢᱟᱦᱟ ᱨᱮᱵᱚᱱ, ᱯᱟᱨᱚᱢᱮᱜᱼᱟ, ᱡᱮᱢᱚᱱ ᱯᱩᱭᱞᱩ ᱢᱟᱦᱟ ᱫᱚ, ᱦᱩᱭᱩᱜ ᱠᱟᱱᱟ, ᱩᱢ ᱢᱟᱦᱟ, ᱛᱟ ᱯᱚᱨᱮ, ᱚᱱᱟ ᱛᱟᱭᱱᱚᱢ, ᱦᱩᱭ ᱮᱱᱟ, ᱵᱚᱸᱜᱟᱱ ᱢᱟᱦᱟ, ᱚᱱᱟ, ᱛᱟᱭᱱᱚᱢ ᱦᱩᱭ ᱮᱱᱟ, ᱠᱷᱩᱱᱴᱟᱹᱣ ᱢᱟᱦᱟ, ᱰᱟᱹᱝᱨᱤ ᱠᱟᱰᱟ ᱵᱚ, ᱨᱟᱹᱥᱠᱟᱹ ᱦᱚᱪᱚ ᱠᱚᱣᱟ, ᱥᱟᱶ ᱥᱟᱶᱛᱮ, ᱟᱵᱚ ᱦᱚᱸᱵᱚ, ᱨᱟᱹᱥᱠᱟᱹᱜᱼᱟ ᱾
ᱦᱳᱭ ᱦᱳᱭ ᱾
ᱛᱟᱭᱱᱚᱢ ᱫᱚ, ᱦᱩᱭ ᱮᱱᱟ, ᱡᱟᱞᱮ ᱢᱟᱦᱟ, ᱤᱱᱟᱹ ᱯᱚᱨᱮ ᱫᱚ, ᱦᱩᱭ ᱮᱱᱟ, ᱡᱟᱡᱽᱞᱮ ᱢᱟᱦᱟ ᱾ ᱦᱳᱭ ᱥᱮ, ᱛᱚ, ᱟᱯᱮ ᱥᱮᱫ ᱦᱚᱸ, ᱱᱚᱝᱠᱟ ᱜᱮ?
ᱠᱷᱮ-ᱭ, ᱦᱳᱭ ᱦᱳᱭ, ᱮᱠᱫᱚᱢ ᱡᱟᱦᱟᱸ ᱞᱮᱠᱟ, ᱟᱹᱵᱤᱱ ᱵᱤᱱ ᱞᱟᱹᱭ, ᱦᱚᱪᱚ ᱠᱮᱜᱼᱟ ᱮᱠᱫᱚᱢ, ᱚᱱᱠᱟ ᱜᱮ, ᱟᱞᱮ ᱥᱮᱱ ᱦᱚᱸ, ᱦᱩᱭᱩᱜᱭᱼᱟ ᱾ ᱟᱨ ᱟᱹᱰᱤ, ᱡᱟᱠ ᱡᱚᱢᱚᱠ ᱛᱮᱜᱮ, ᱦᱩᱭᱩᱜᱭᱼᱟ ᱾ ᱟᱨ, ᱚᱱᱮ, ᱟᱵᱤᱱ ᱵᱤᱱ, ᱞᱟᱹᱭ ᱠᱮᱫ ᱫᱚ, ᱥᱚᱦᱨᱟᱭ ᱫᱚ ᱟᱹᱰᱤ ᱢᱟᱨᱚᱢ ᱯᱚᱨᱚᱵ ᱠᱟᱱᱟ᱾ ᱱᱚᱣᱟ ᱫᱚ ᱟᱵᱤᱱᱟ-ᱜ ᱢᱚᱪᱟ ᱛᱮᱦᱚᱧᱸ ᱟᱸᱡᱚᱢᱮᱫᱼᱟ᱾ ᱟᱨ ᱥᱟᱱᱟᱢ ᱦᱟᱯᱲᱟᱢ ᱠᱚᱣᱟ-ᱜ ᱠᱟᱛᱷᱟ ᱛᱮᱦᱚᱸ ᱱᱚᱣᱟ ᱜᱮᱞᱤᱧ ᱟᱸᱡᱚᱢ, ᱟᱹᱜᱩᱣ ᱠᱟᱜᱼᱟ᱾
ᱦᱳᱭ, ᱦᱳᱭ ᱱᱚᱣᱟ ᱫᱚ - ᱱᱚᱣᱟ ᱫᱚ ᱠᱟᱛᱷ ᱠᱟᱛᱷᱟᱨᱤ ᱠᱚ ᱞᱟᱹᱭ ᱠᱟᱜᱼᱟ᱾ ᱥᱚᱦᱨᱟᱭ ᱫᱚ ᱦᱟᱹᱛᱤ ᱞᱮᱠᱟᱱ ᱯᱚᱨᱚᱵᱽ ᱥᱮ ᱪᱮᱫ ᱞᱮᱠᱟ?
ᱦᱳᱭ, ᱦᱳᱭ ᱮᱠᱫᱚᱢ ᱡᱚᱛᱷᱽᱟᱛ ᱠᱟᱛᱷᱟ᱾ ᱟᱫᱚ ᱢᱮᱱ ᱵᱤᱱ?
ᱟᱵᱚ ᱥᱚᱦᱨᱟᱭ ᱯᱟᱨᱟᱵᱽ ᱢᱮᱱ ᱛᱮ ᱫᱚ, ᱮᱠᱷᱮᱱ ᱡᱚᱢ ᱧᱩ ᱨᱮᱱᱟ-ᱜ ᱯᱟᱨᱟᱵᱽ ᱦᱚᱸ ᱵᱟᱝ ᱠᱟᱱᱟ ᱢᱚᱛᱚ ᱫᱚ, ᱡᱚᱢᱼ ᱧᱩ ᱢᱚᱛᱚ ᱫᱚ ᱯᱚᱨᱚᱵᱽ ᱫᱚ ᱵᱟᱝ ᱠᱟᱱᱟ᱾ ᱤᱱᱟᱹ ᱥᱟᱶ ᱥᱟᱶᱛᱮ ᱟᱵᱚᱨᱮᱱ ᱜᱟᱹᱭ - ᱰᱟᱹᱜᱽᱨᱤ- ᱠᱟᱰᱟ ᱱᱩᱠᱩ ᱠᱩᱵᱩᱱ ᱯᱮᱨᱮᱡ ᱩᱢᱟᱹᱲ ᱠᱚᱣᱟ᱾ ᱨᱟᱹᱥᱠᱟᱹ ᱩᱱᱠᱩ ᱥᱟᱶ - ᱥᱟᱶ ᱟᱵᱚ ᱥᱟᱶ ᱵᱚ ᱨᱟᱹᱥᱠᱟᱹ ᱨᱚᱢᱚᱡᱟ᱾ ᱟᱨᱚ ᱵᱚᱸᱜᱟ ᱵᱩᱨᱩ ᱠᱚ-ᱵᱚ ᱯᱮᱨᱮᱡ ᱩᱢᱟᱹᱲ ᱠᱚᱣᱟ᱾ ᱱᱚᱜᱼᱚ ᱱᱚᱝᱠᱟ ᱥᱚᱦᱨᱟᱭ ᱫᱚ ᱟᱵᱚ ᱫᱚᱵᱚᱱ, ᱢᱟᱱᱟᱣ ᱵᱟᱛᱟᱣ ᱟᱹᱜᱩᱭᱮᱼᱟ᱾
ᱦᱳᱭ - ᱦᱳᱭ ᱟᱫᱚ ᱚᱱᱟᱜᱮ ᱡᱩᱫᱤ ᱵᱮᱱ ᱞᱟᱹᱭ ᱠᱮᱭᱟ᱾ ᱟᱯᱮ ᱥᱮᱱ ᱫᱚ ᱚᱱᱟ ᱯᱳᱭᱞᱳ ᱢᱟᱦᱟᱸ ᱡᱟᱦᱟᱸ ᱫᱚ᱾ ᱦᱩᱸ ᱩᱢ ᱢᱟᱦᱟ ᱠᱚ ᱢᱮᱛᱟᱜ ᱠᱟᱱ ᱫᱚ᱾ ᱚᱱᱟ ᱫᱚ ᱪᱮᱫ ᱞᱮᱠᱟ ᱯᱮ ᱢᱟᱱᱟᱣᱮᱫ ᱛᱟᱵᱚᱱᱟ᱾
ᱩᱢ ᱢᱟᱦᱟ ᱦᱤᱞᱳ-ᱜ ᱫᱚ᱾ ᱮᱱ ᱦᱤᱞᱳᱜ ᱫᱚ᱾ ᱱᱚᱸᱰᱮ ᱫᱚ ᱦᱩᱭᱩᱜᱼᱟ᱾ ᱟᱞᱮ ᱱᱚᱛᱮ ᱴᱚᱴᱷᱽᱟ ᱨᱮᱫᱚ᱾ ᱩᱢ ᱢᱟᱦᱟ ᱦᱤᱞᱳᱜ ᱫᱚ, ᱡᱚᱛᱚ ᱦᱚᱲ ᱩᱢ ᱱᱟᱲᱠᱟ ᱾ᱯᱷᱟᱨᱪᱟ ᱠᱟᱛᱮᱫ ᱞᱩᱜᱽᱲᱤ ᱠᱩ᱾ ᱥᱚᱵᱚᱜ ᱵᱟᱲᱟ ᱠᱟᱛᱮᱫ, ᱯᱷᱟᱨᱪᱟ ᱵᱟᱲᱟ ᱠᱟᱛᱮᱫ, ᱮᱱ ᱦᱤᱞᱳᱜ ᱫᱚ ᱜᱚᱴ ᱴᱟᱺᱰᱤ ᱨᱮ ᱪᱟᱞᱟᱣ ᱠᱟᱛᱮᱫ, ᱵᱚᱸᱜᱟ ᱵᱩᱨᱩ ᱦᱩᱭᱩᱜᱼᱟ᱾ ᱦᱳᱭᱥᱮ ᱩᱱᱠᱩ ᱞᱟᱹᱜᱤᱫ ᱡᱮᱢᱚᱱ ᱥᱤᱢ ᱠᱚ ᱵᱚᱸᱜᱟᱱᱟ ᱚᱸᱰᱮ ᱚᱱᱟ ᱥᱤᱢ ᱥᱩᱲᱟᱹ ᱵᱚ ᱥᱤᱢ ᱥᱩᱲᱟᱹ ᱡᱚᱢ ᱵᱟᱲᱟ ᱠᱟᱛᱮᱱ ᱚᱸᱰᱮ ᱠᱷᱚᱱ ᱜᱮ ᱥᱚᱦᱨᱟᱭ ᱦᱤᱡᱩᱜᱼᱟ᱾ ᱚᱸᱰᱮ ᱠᱷᱚᱡ ᱜᱮ ᱥᱚᱨᱦᱨᱟᱭ ᱮᱱᱮᱡ, ᱮᱱᱮᱡ ᱛᱮ ᱟᱹᱛᱳ ᱥᱮᱱ ᱟᱫᱚᱞᱮ ᱟᱹᱜᱩ ᱠᱮ ᱜᱮ, ᱚᱱᱟ ᱫᱚ ᱚᱱᱟ᱾ ᱡᱟᱦᱟᱸ ᱜᱚᱴ ᱴᱟᱺᱰᱤ ᱡᱟᱦᱟᱸ ᱠᱚ ᱢᱮᱱᱟ᱾ ᱢᱮᱱᱮᱼᱟ ᱟᱵᱚ ᱥᱟᱱᱛᱟᱲ ᱛᱮ ᱡᱟᱦᱟᱸ ᱵᱚᱱ ᱢᱮᱛᱟ-ᱜ ᱠᱟᱱᱟ᱾ ᱜᱚᱴ ᱴᱟᱺᱰᱤ ᱜᱚᱴ ᱴᱟᱺᱰᱤ ᱠᱷᱚᱱ ᱜᱮ, ᱥᱚᱨᱦᱟᱭ ᱮᱱᱮᱡ, ᱮᱱᱮᱡ ᱛᱮ ᱟᱛᱳ ᱥᱮᱱ ᱦᱤᱡᱩᱜᱼᱟ᱾ ᱮᱱ ᱦᱤᱞᱳ-ᱜ ᱠᱷᱚᱡ ᱜᱮ, ᱟᱫᱚ ᱥᱚᱨᱦᱟᱭ ᱫᱚ ᱮᱛᱚᱦᱚᱵ ᱮᱱᱟ᱾ ᱚᱱᱟ ᱵᱚᱸᱜᱟ ᱥᱳᱲᱮ ᱫᱟᱠᱟ ᱠᱟ ᱡᱚᱢ ᱵᱟᱲᱟ ᱠᱟᱛᱮᱱ, ᱵᱩᱡᱷᱟᱹᱣ ᱠᱮᱜ-ᱟᱢ᱾ ᱟᱨ ᱫᱚᱥᱟᱨ ᱦᱤᱞᱳᱜ ᱫᱚ᱾ ᱚᱱᱟ ᱵᱚᱸᱜᱟ ᱵᱩᱨᱩ ᱱᱟᱵᱚᱱ᱾ ᱜᱚᱲᱟ ᱨᱮ, ᱥᱮ ᱚᱲᱟᱜ ᱨᱮᱦᱚᱸ ᱠᱚ ᱵᱚᱸᱜᱟ ᱵᱩᱨᱩ-ᱜ ᱠᱟᱱ ᱜᱮᱭᱟ᱾ ᱟᱫᱚ ᱚᱱᱟ ᱫᱚ ᱜᱚᱲᱟ᱾ ᱵᱚᱸᱜᱟ ᱢᱮᱱ ᱛᱮᱜᱮ ᱵᱚ ᱢᱟᱱᱮ ᱧᱩᱢ ᱟᱹᱜᱩ ᱟᱠᱟᱜ ᱟᱠᱩ ᱛᱚ ᱜᱚᱲᱟ ᱨᱮ ᱦᱚᱸᱠᱚ ᱵᱚᱸᱜᱟ᱾ ᱟᱫᱚᱢ - ᱟᱫᱚᱢ ᱦᱚᱲ ᱠᱚᱼᱫᱚ ᱟᱨ ᱟᱫᱚᱢ - ᱟᱫᱚᱢ ᱦᱚᱲ ᱠᱚᱼᱫᱚ ᱾ ᱚᱲᱟᱜ ᱠᱚᱨᱮ ᱦᱚᱸᱠᱚ ᱵᱚᱸᱜᱟᱱ ᱜᱮᱭᱟ᱾
ᱦᱮᱸ - ᱦᱮᱸ
ᱟᱨ ᱮᱱ ᱦᱤᱞᱳ-ᱜ ᱫᱚ ᱡᱚᱛᱚ ᱦᱚᱲ ᱨᱮᱱ ᱱᱮᱶᱛᱟ᱾ ᱵᱟᱹᱲᱛᱤ ᱯᱮᱲᱟ ᱠᱚ᱾ ᱱᱮᱶᱛᱟ ᱠᱟᱛᱮᱫ, ᱡᱤᱞ ᱥᱚᱲᱮᱸ ᱵᱚᱸᱜᱟ ᱥᱚᱲᱮᱸ ᱡᱚᱢ ᱵᱟᱲᱟ ᱠᱟᱛᱮᱫ᱾ ᱮᱱ ᱦᱤᱞᱳ-ᱜ ᱫᱚ-ᱠᱚ ᱮᱱᱮᱡ ᱦᱚᱸᱠᱚ ᱮᱱᱮᱡ ᱥᱮᱨᱮᱧ ᱜᱮᱭᱟ᱾ ᱮᱱᱮᱡ, ᱥᱮᱨᱮᱧ ᱦᱚᱲ ᱫᱚ᱾ ᱟᱨ ᱫᱚᱥᱟᱨ ᱦᱤᱞᱳᱜ ᱫᱚ ᱡᱮᱢᱚᱱ ᱠᱷᱩᱱᱴᱟᱹᱣ ᱢᱟᱦᱟᱸ ᱦᱤᱞᱳᱜ ᱫᱚ᱾ ᱮᱱ ᱦᱤᱞᱳᱜ ᱫᱚ ᱰᱟᱹᱜᱽᱨᱤ ᱠᱚᱵᱩᱱ ᱩᱰᱩᱠ ᱠᱚᱣᱟ᱾ ᱰᱟᱹᱜᱽᱨᱤ ᱠᱟᱰᱟ ᱠᱚ ᱟᱫᱚ ᱩᱱᱠᱩ ᱥᱟᱶ-ᱥᱟᱶ ᱟᱫᱚ ᱮᱱᱦᱤᱞᱳᱜ ᱫᱚ ᱥᱤᱝ ᱵᱷᱳᱨ ᱫᱚ ᱚᱱᱟ ᱠᱷᱮᱞᱳᱰ ᱮᱱᱮᱡ ᱠᱚ ᱦᱩᱭ ᱵᱟᱲᱟᱭᱱᱟ᱾ ᱟᱫᱚ ᱟᱹᱭᱩᱵ ᱜᱷᱟᱹᱲᱤᱡ ᱫᱚ᱾ ᱡᱩᱣᱟᱹᱱ ᱠᱚᱲᱟ ᱠᱩᱲᱤ ᱠᱚ ᱮᱱᱮᱡ, ᱥᱮᱨᱮᱧ ᱛᱟᱞᱟ ᱛᱮ ᱛᱩᱢᱫᱟᱜ ᱵᱷᱩᱣᱟᱹᱝ ᱮᱢᱟᱱ ᱮᱢᱟᱱ ᱟᱵᱚᱣᱟᱜ ᱠᱚ ᱢᱮᱱᱟᱜ ᱛᱟᱵᱚᱱᱟ᱾ ᱠᱚᱨᱛᱟᱞ ᱡᱷᱟᱹᱭ ᱠᱚᱨᱛᱟᱞ ᱠᱚ ᱚᱱᱟ ᱠᱚ ᱟᱛᱮ ᱟᱹᱰᱤ ᱨᱟᱹᱥᱠᱟᱹ ᱥᱟᱞᱟᱜ ᱡᱚᱢᱚᱠ ᱥᱚᱢᱚᱠ ᱟᱛᱮᱜ ᱧᱤᱫᱟᱹ ᱠᱚ ᱟᱸᱜᱟᱸᱭᱟ ᱮᱱᱮᱡ ᱥᱮᱨᱮᱧ ᱠᱟᱛᱮᱫ ᱵᱩᱡᱷᱟᱹᱣ ᱠᱮᱭᱟ ᱵᱮᱱ᱾
ᱦᱳᱭ ᱦᱳᱭ, ᱦᱳᱭ ᱦᱳᱭ, ᱮᱠᱫᱚᱢ ᱱᱟᱯᱟᱭ ᱠᱟᱛᱷᱟ᱾ ᱦᱩᱸ
ᱟᱨᱚ ᱚᱱᱛᱮ ᱟᱯᱮ ᱥᱮᱫ ᱦᱚᱸ ᱚᱱᱠᱟ ᱜᱮ?
ᱦᱳᱭ ᱚᱱᱮ ᱟᱵᱤᱱ ᱡᱟᱦᱟᱸ ᱞᱮᱠᱟ ᱵᱤᱱ ᱞᱟᱹᱭ ᱦᱚᱪᱚ ᱠᱮᱜ-ᱟ ᱚᱱᱠᱟ ᱜᱮ ᱦᱟᱸᱜ ᱟᱞᱮ ᱥᱮᱱ ᱦᱚᱸ ᱦᱩᱭᱩᱜ ᱜᱮᱭᱟ᱾ ᱛᱚᱵᱮ ᱟᱨ ᱢᱤᱫ ᱴᱟᱝ ᱦᱟᱸᱜ ᱟᱞᱮ ᱥᱮᱱ ᱦᱩᱭᱩᱜ-ᱟ ᱟᱫᱚ ᱚᱱᱟ ᱟᱹᱵᱤᱱ ᱦᱟᱸᱜ ᱵᱟᱵᱤᱱ ᱞᱟᱹᱭ ᱡᱟᱷ ᱞᱮᱜ-ᱟ ᱯᱟᱪᱮᱫ ᱪᱚᱝ ᱟᱯᱮ ᱥᱮᱱ ᱦᱚᱸ ᱦᱩᱭᱩᱜ ᱜᱮ᱾ ᱚᱱᱮ ᱦᱟᱸᱜ ᱩᱢ ᱢᱟᱦᱟ ᱦᱤᱞᱳᱜ ᱡᱟᱦᱟᱸ ᱫᱚ, ᱜᱚᱴ ᱴᱟᱺᱰᱤ ᱠᱷᱚᱱ ᱦᱮᱡ ᱠᱟᱛᱮᱫ, ᱟᱸ ᱢᱤᱫᱴᱟᱝ ᱦᱟᱸᱜ ᱮ ᱚᱱᱟ ᱫᱚ ᱥᱩᱫᱩ ᱠᱚᱲᱟ ᱠᱚᱜᱮ ᱟᱞᱮ ᱚᱸᱰᱮ ᱫᱚᱠᱚ ᱪᱟᱞᱟᱣ ᱵᱟᱲᱟᱜ ᱜᱮᱭᱟ ᱚᱱᱮ ᱢᱤᱫᱴᱟᱝ ᱜᱟᱹᱭ ᱡᱟᱜᱟᱣ ᱠᱚ ᱪᱟᱞᱟᱣ ᱵᱟᱲᱟᱜ ᱥᱮ ᱡᱷᱟᱸᱜᱚᱲ ᱢᱮᱱᱛᱮ ᱡᱟᱦᱟᱸ ᱠᱚ ᱢᱮᱛᱟᱜ ᱠᱟᱱ,
ᱱᱚᱣᱟ ᱟᱹᱞᱤᱧ ᱞᱤᱧ ᱟᱛᱨᱮ ᱦᱚᱴᱚ ᱞᱮᱫᱟ ᱟᱛᱨᱮ ᱵᱟᱹᱜᱤ ᱦᱚᱴᱚᱣᱟᱜ ᱛᱟᱦᱮᱸ ᱟᱹᱤᱧ, ᱠᱤᱱᱛᱩ ᱱᱚᱣᱟ ᱦᱮᱸ ᱱᱚᱣᱟ ᱠᱟᱱᱟ᱾ ᱱᱚᱣᱟ ᱠᱟᱱᱟ ᱚᱱᱟ ᱫᱚ ᱟᱹᱞᱤᱧ ᱟᱛᱨᱮ ᱠᱟᱛᱮᱫ ᱞᱤᱧ ᱵᱟᱹᱜᱤ ᱦᱚᱴᱚᱣᱟ ᱛᱟᱦᱮᱱᱟ ᱦᱤᱲᱤᱧ ᱜᱚᱫ ᱞᱮᱫᱟ ᱞᱤᱧ ᱵᱩᱡᱷᱟᱹᱣ ᱠᱮᱭᱟ ᱵᱮᱱ᱾ ᱠᱤᱱᱛᱩ ᱱᱚᱣᱟ ᱜᱟᱹᱭ ᱡᱟᱜᱟᱣ ᱫᱚ ᱠᱟᱱᱟ ᱚᱱᱟ ᱡᱟᱜᱟᱣ ᱠᱚ ᱜᱮᱭᱟ ᱚᱱᱛᱮ ᱠᱷᱚᱱ ᱜᱚᱴ ᱴᱟᱺᱰᱤ ᱠᱷᱚᱱ ᱦᱮᱡ ᱠᱟᱛᱮᱫ ᱩᱢ ᱢᱟᱦᱟ ᱦᱤᱞᱳᱜ ᱮᱱᱦᱤᱞᱳᱜ ᱜᱟᱹᱭ ᱞᱮ ᱡᱟᱜᱟᱣ ᱠᱚᱣᱟ ᱟᱨᱚ ᱫᱚᱥᱟᱨ ᱦᱤᱞᱳᱜ ᱦᱚᱸ ᱫᱟᱠᱟᱭ ᱦᱤᱞᱳᱜ ᱫᱚᱥᱟᱨ ᱦᱤᱞᱳᱜ ᱵᱷᱳᱨ ᱨᱮ ᱩᱱ ᱜᱷᱟᱹᱲᱤᱡ ᱦᱚᱸ ᱜᱟᱹᱭ ᱡᱟᱜᱟᱣ ᱦᱩᱭᱩᱜ-ᱟ ᱟᱫᱚ, ᱚᱱᱟ ᱫᱚ ᱵᱷᱳᱨ ᱨᱮ ᱪᱟᱞᱟᱣ ᱠᱟᱛᱮᱫ ᱚᱱᱟ ᱫᱚ ᱜᱟᱹᱭ ᱡᱟᱜᱟᱣ ᱥᱮᱨᱮᱧ ᱦᱮᱱᱟᱜ-ᱟ ᱥᱮᱨᱮᱧ ᱥᱟᱶ ᱥᱟᱶ ᱛᱮ ᱚᱱᱟ ᱫᱚ ᱮᱠᱷᱮᱱ ᱠᱚᱲᱟ ᱦᱚᱯᱚᱱ ᱜᱮᱠᱚ ᱪᱟᱞᱟᱜ-ᱟ ᱡᱚᱛᱚ ᱚᱲᱟᱜ ᱚᱲᱟᱜ ᱟᱫᱚ ᱠᱚ ᱥᱮᱨᱮᱤᱧ ᱦᱚᱸᱠᱚ ᱥᱮᱨᱮᱧᱟ᱾ ᱨᱩ ᱦᱚᱸᱠᱚ ᱨᱩᱭᱟ ᱚᱱᱟ ᱫᱚ ᱡᱚᱛᱚ ᱚᱲᱟᱜ ᱚᱲᱟᱜ ᱜᱮᱠᱚ ᱪᱟᱞᱟᱜ-ᱟ᱾ ᱚᱱᱟ ᱫᱚ ᱟᱞᱮ ᱫᱚ ᱢᱚᱬᱮ ᱫᱷᱟᱣ ᱦᱩᱭᱩᱜ-ᱟ ᱥᱚᱦᱚᱨᱟᱭ ᱢᱚᱬᱮ ᱢᱟᱦᱟ ᱵᱷᱤᱛᱨᱤ ᱨᱮ᱾ ᱮᱱᱦᱤᱞᱳᱜ ᱠᱷᱚᱱ ᱩᱢ ᱦᱤᱞᱳᱜ ᱠᱷᱚᱱ ᱩᱢ ᱦᱤᱞᱳᱜ ᱢᱤᱫ ᱫᱷᱟᱣ, ᱛᱟᱯᱚᱨᱮ ᱟᱨᱚ ᱟᱨᱚ ᱧᱤᱫᱟᱹ ᱟᱨᱚ ᱛᱟᱞᱟ ᱧᱤᱫᱟᱹ ᱢᱤᱫ ᱫᱷᱟᱣ ᱟᱨᱚ ᱵᱷᱳᱨ ᱨᱮ ᱫᱟᱠᱟᱭ ᱦᱤᱞᱳᱜ, ᱟᱨᱚ ᱠᱷᱩᱱᱴᱟᱹ ᱦᱤᱞᱳᱜ ᱟᱨᱚ ᱫᱷᱟᱱᱟ ᱜᱟᱞᱟᱝ ᱵᱟᱞᱤᱧ ᱞᱟᱹᱭ ᱟᱠᱟᱫ ᱵᱤᱱᱟ ᱚᱱᱟ ᱦᱚᱸᱞᱤᱧ ᱟᱛᱨᱮ ᱵᱟᱹᱜᱤ ᱦᱚᱴᱚᱣᱟᱜ ᱛᱟᱦᱮᱸ ᱠᱟᱱᱟ᱾
ᱦᱳᱭ ᱦᱳᱭ ᱦᱳᱭ᱾
ᱛᱚ ᱱᱚᱣᱟ ᱫᱷᱟᱱᱟ ᱜᱟᱞᱟᱝ ᱡᱟᱦᱟᱸ ᱛᱩᱢᱫᱟᱹᱜ ᱴᱟᱢᱟᱠ ᱨᱮ ᱚᱱᱟ ᱦᱩᱲᱩ ᱜᱮᱞᱮ ᱨᱮᱱᱟᱜ, ᱫᱷᱟᱱᱟ ᱫᱚᱠᱚ ᱜᱟᱞᱟᱝ ᱫᱚ ᱚᱱᱟ ᱛᱩᱢᱫᱟᱜ ᱴᱟᱢᱟᱠ ᱨᱮ ᱚᱸᱰᱮ ᱜᱟᱞᱟᱝ ᱠᱟᱛᱮᱫ ᱢᱤᱫ ᱫᱷᱟᱣ ᱠᱚ ᱢᱤᱫ ᱴᱮᱱ ᱠᱚ ᱵᱟᱹᱜᱤ ᱦᱚᱴᱚᱣᱟᱜ-ᱟ ᱚᱱᱟ ᱯᱟᱨᱠᱚᱢ ᱨᱮᱠᱚ ᱢᱤᱫᱴᱮᱱ ᱦᱩᱲᱩ ᱜᱮᱞᱮ ᱠᱚ ᱜᱟᱞᱟᱝ-ᱟ ᱚᱸᱰᱮ ᱠᱚ ᱵᱟᱹᱜᱤ ᱦᱚᱴᱚᱜ-ᱟ ᱚᱱᱟ ᱜᱟᱞᱟᱝ ᱜᱮᱞᱮ ᱫᱚ ᱚᱱᱟ ᱫᱚ ᱰᱟᱹᱝᱨᱤ ᱡᱚᱠᱷᱚᱱ ᱵᱟᱠᱚ ᱠᱷᱩᱱ ᱴᱟᱹᱣ ᱠᱚᱣᱟ ᱩᱱᱠᱩ ᱚᱱᱟ ᱠᱚ ᱛᱚᱞ ᱢᱮᱥᱟ ᱟᱠᱚᱣᱟ᱾
ᱦᱮᱸ ᱦᱮᱸ ᱡᱚᱛᱷᱟᱛ ᱠᱟᱛᱷᱟ ᱦᱳᱭ ᱦᱳᱭ
ᱟᱫᱚ ᱚᱸᱰᱮ ᱠᱚᱲᱟ ᱠᱚᱫᱚ ᱚᱱᱟ ᱫᱷᱟᱱᱟ ᱜᱟᱞᱟᱝ ᱜᱷᱟᱹᱲᱤᱡ ᱫᱚ ᱚᱸᱰᱮ ᱫᱚ ᱟᱵᱚ ᱟᱵᱚᱣᱟᱜ ᱡᱟᱦᱟ ᱚᱱᱟ ᱯᱤᱞᱪᱩ ᱨᱟᱥᱟ ᱡᱟᱦᱟ ᱵᱚᱱ ᱢᱮᱛᱟᱜ ᱠᱟᱱ ᱫᱚ,
ᱦᱳᱭ ᱦᱳᱭ ᱮᱸᱻ
ᱦᱟᱺᱰᱤ ᱡᱟᱦᱟ ᱠᱚ ᱢᱮᱱᱮ ᱟᱫᱚ ᱚᱱᱟ ᱛᱟᱝ ᱦᱟᱺᱰᱤ ᱠᱟ ᱟᱫᱚ ᱠᱚᱲᱟ ᱜᱤᱫᱽᱨᱟᱹ ᱠᱚ, ᱟᱫᱚ ᱠᱚ ᱚᱱᱟ ᱫᱚᱠᱚ ᱧᱩ ᱛᱟᱨᱟ ᱠᱮᱫ ᱜᱮ ᱚᱱᱟ ᱫᱚᱠᱚ ᱮᱢᱟ ᱠᱚᱣᱟ᱾ ᱚᱱᱟ ᱫᱷᱟᱢᱟ ᱜᱟᱞᱟᱝ ᱠᱚᱲᱟ ᱠᱚ᱾
ᱦᱳᱭ ᱦᱳᱭ ᱾
ᱵᱩᱡᱷᱟᱹᱣ ᱠᱮᱭᱟᱢ
ᱦᱳᱭ ᱦᱳᱭ ᱵᱩᱡᱷᱟᱹᱣ ᱠᱮᱭᱟ ᱞᱤᱧ ᱟᱹᱰᱤ
ᱦᱩᱭ ᱵᱟᱲᱟ ᱠᱟᱛᱮᱫ ᱟᱨᱦᱚᱸ ᱟᱞᱮ ᱟᱯᱮ ᱥᱮᱫ ᱫᱚ ᱚᱱᱠᱟ ᱱᱟᱜ ᱢᱮᱱᱟᱜᱼᱟ ᱟᱥᱮ ᱵᱟᱝ ᱟᱞᱮ ᱥᱮᱫ ᱫᱚ ᱴᱷᱚᱞ ᱟᱛᱮᱫ ᱡᱟᱦᱟ ᱱᱟᱹᱴᱩᱣᱟᱹ ᱠᱚ ᱫᱚᱱ-ᱟ ᱠᱚᱲᱟ ᱠᱚ ᱡᱩᱣᱟᱹᱱ ᱠᱚᱲᱟ ᱠᱚ ᱚᱱᱟ ᱫᱚ ᱮᱠᱷᱮᱱ ᱠᱚᱲᱟ ᱦᱚᱯᱚᱱ ᱢᱚᱛᱚ ᱜᱮ ᱾ ᱟᱯᱮ ᱥᱮᱫ ᱱᱚᱝᱠ
ᱚᱱᱟ ᱫᱚ ᱦᱟᱸᱜ
ᱟᱪᱪᱷᱟ ᱱᱚᱣᱟ ᱫᱚ ᱦᱟᱸᱜ ᱵᱟᱹᱱᱩᱜᱼᱟ, ᱛᱟᱦᱚᱞᱮ ᱚᱱᱟ ᱚᱱᱟ ᱠᱟᱹᱴᱤᱡ ᱞᱟᱹᱭ ᱧᱚᱜ ᱵᱤᱱ ᱛᱟᱦᱚᱞᱮ ᱪᱮᱫ ᱞᱮᱠᱟ ᱚᱱᱟ ᱦᱩᱭᱩᱜᱼᱟ ᱜᱮᱭᱟ ᱾
ᱚᱱᱟ ᱫᱚ ᱦᱩᱭᱩᱜ ᱠᱟᱱᱟ ᱱᱟᱹᱴᱩᱣᱟᱹ ᱠᱚ ᱫᱚᱱ-ᱟ ᱡᱚᱠᱷᱚᱱ ᱫᱷᱟᱱᱟ ᱜᱟᱞᱟᱝ ᱠᱟᱛᱮᱜ ᱠᱚ ᱨᱩᱣᱟᱹᱲ ᱮᱱ ᱜᱮ ᱥᱮ ᱞᱟᱦᱟ ᱦᱚᱸ ᱚᱱᱟ ᱫᱚ ᱡᱷᱚᱛᱚ ᱦᱚᱲ ᱠᱚᱲᱟ ᱠᱚ ᱥᱟᱡᱟᱣ ᱠᱟᱛᱮᱫ ᱟᱪᱪᱷᱟ ᱫᱷᱩᱛᱤ ᱟᱵᱚᱣᱟᱜ ᱱᱮᱛᱟᱨᱟᱜ-ᱟ ᱴᱨᱟᱰᱤᱥᱚᱱᱟᱞ ᱰᱮᱨᱮᱥ ᱩᱰᱩᱝ ᱟᱠᱟᱱᱟ ᱵᱟᱝ
ᱦᱳᱭ ᱦᱳᱭ ᱾
ᱚᱱᱟ ᱠᱚ ᱫᱷᱩᱛᱤ ᱯᱟᱹᱧᱪᱤ ᱰᱮᱜᱟᱸ ᱵᱟᱲᱟ ᱠᱟᱛᱮᱫ ᱡᱟᱝᱜᱟ ᱨᱮ ᱞᱤᱯᱷᱩᱨ ᱯᱟᱭᱜᱚᱱ ᱦᱚᱨᱚᱜ ᱠᱟᱛᱮᱱ ᱛᱤ ᱨᱮ ᱯᱷᱤᱨᱤ ᱠᱚ ᱥᱟᱵᱟᱺ ᱯᱷᱤᱨᱤ ᱵᱤᱱ ᱧᱮᱞ ᱟᱠᱟᱜᱼᱟ?
ᱯᱷᱤᱨᱤ ᱫᱚ ᱚᱱᱠᱟ ᱫᱚ ᱦᱟᱸᱜ ᱵᱟᱝ ᱞᱤᱧ ᱧᱮᱞ ᱟᱠᱟᱫᱟ ᱾
ᱴᱷᱤᱠ ᱜᱮᱭᱟ ᱵᱟᱵᱤᱱ ᱧᱮᱞ ᱟᱠᱟᱫᱟ ᱛᱚ ᱚᱱᱟ ᱯᱷᱤᱨᱤ ᱥᱟᱵ ᱠᱟᱛᱮᱫ ᱡᱟᱦᱟᱸᱭ ᱯᱷᱡᱨᱤ ᱵᱟᱝ ᱛᱟᱦᱮᱸᱱᱟ ᱩᱱᱠᱩ ᱫᱚ ᱴᱷᱮᱸᱜᱟ ᱠᱚ ᱥᱟᱵᱟ ᱾ ᱟᱫᱚ ᱚᱱᱟ ᱥᱟᱶᱛᱮ ᱰᱚᱢ ᱠᱚ ᱨᱩᱼᱭᱟ ᱟᱨ ᱠᱚ ᱮᱱᱮᱡᱼᱟ ᱢᱟᱺᱡᱷᱤ ᱛᱷᱟᱸᱱ ᱴᱷᱮᱱ ᱾ ᱚᱱᱟ ᱮᱱᱮᱡ ᱠᱟᱛᱮᱱ ᱮᱱᱮᱡ ᱮᱱᱮᱡ ᱛᱮᱠᱚ ᱟᱹᱭᱩᱵ ᱠᱮᱫ ᱜᱮ ᱟᱫᱚ ᱠᱚᱲᱟ ᱠᱩᱲᱤ ᱠᱚ ᱡᱚᱛᱚ ᱠᱚ ᱜᱩᱴᱤ ᱮᱱ ᱜᱮ ᱚᱱᱰᱮ ᱢᱟᱺᱡᱷᱤ ᱛᱷᱟᱱ ᱴᱷᱮᱡ ᱠᱷᱚᱱ ᱚᱰᱮ ᱠᱷᱟᱱ ᱟᱫᱚ ᱛᱩᱢᱫᱟᱹᱜ ᱴᱟᱢᱟᱠ ᱡᱷᱺᱭ ᱠᱚᱨᱛᱟᱞ ᱛᱤᱨᱭᱚᱜ ᱵᱟᱱᱟᱢ ᱱᱚᱣᱟ ᱠᱚ ᱟᱛᱮᱮᱫ ᱟᱫᱚ ᱠᱩᱞᱦᱤ ᱠᱚ ᱫᱟᱬᱟᱭᱟ ᱾ ᱟᱫᱚ ᱠᱩᱞᱦᱤ ᱫᱟᱬᱟ ᱫᱟᱬᱟ ᱟᱫᱚ ᱥᱮᱛᱟᱜ ᱟᱠᱚ ᱟᱸᱜᱟᱭᱟ ᱟᱠᱚ ᱢᱤᱫ ᱚᱱᱮ ᱡᱮ ᱚᱱᱟ ᱫᱷᱟᱢᱟ ᱜᱟᱞᱟᱝ ᱯᱚᱨᱮ ᱡᱟᱦᱟ ᱱᱟᱹᱴᱩᱣᱟᱹ ᱠᱚ ᱫᱚᱱ ᱠᱮᱫ ᱠᱚᱲᱟ ᱠᱚ ᱟᱹᱭᱩᱵ ᱮᱱ ᱟᱫᱚ ᱚᱱᱟ ᱜᱚᱴᱟ ᱧᱤᱫᱟᱹ ᱠᱷᱩᱱᱴᱟᱹᱣ ᱦᱤᱞᱳᱜ ᱫᱚᱠᱚ ᱟᱜᱟᱭᱟ ᱫᱚᱥᱟᱨ ᱦᱤᱞᱳᱜ ᱛᱚᱠ ᱠᱚ ᱾ ᱟᱫᱚ ᱚᱱᱟ ᱟᱸᱜᱟ ᱠᱟᱛᱮᱫ ᱟᱨᱦᱚᱸ ᱰᱟᱱᱴᱟ ᱠᱚ ᱫᱚᱱ-ᱟ ᱾ ᱰᱟᱱᱴᱟ ᱫᱚᱱ ᱪᱚᱞ ᱢᱮᱱᱟᱜᱼᱟ ᱱᱚᱛᱮ ᱫᱚ ᱟᱫᱚ ᱚᱱᱛᱮ ᱫᱚ ᱢᱮᱱᱟᱜ-ᱟ ᱥᱮ ᱵᱟᱝ ᱰᱟᱱᱴᱟ?
ᱦᱳᱭ ᱚᱱᱟ ᱫᱚ ᱰᱟᱱᱴᱟ ᱫᱚ ᱢᱮᱱᱟᱜ ᱟᱠᱟᱫ ᱜᱮᱭᱟ ᱦᱟᱸᱜ ᱾
ᱟᱫᱚ ᱠᱚᱲᱟ ᱰᱟᱱ ᱴᱟ ᱦᱚᱸ ᱢᱮᱱᱟᱜᱼᱟ ᱟᱨ ᱠᱩᱲᱤ ᱦᱚᱯᱚᱱᱟᱜ ᱦᱚᱸ ᱢᱮᱱᱟᱜᱼᱟ ᱠᱚᱲᱟ ᱦᱚᱯᱚᱱᱟᱜ ᱦᱚᱸ ᱵᱟᱱᱟᱨ ᱨᱚᱠᱚᱢᱟᱜ ᱜᱮ ᱢᱮᱱᱟᱜ ᱟᱠᱟ ᱾
ᱚ ᱟᱹᱰᱤ ᱱᱟᱯᱟᱭ ᱠᱟᱛᱷᱟ ᱾ ᱟᱫᱚ ᱟᱞᱮ ᱥᱮᱱ ᱫᱚ ᱦᱟᱸᱜ ᱚᱱᱠᱟ ᱫᱚ ᱰᱟᱱᱴᱟ ᱫᱚ ᱟᱱᱮ- ᱚᱱᱟ ᱟᱞᱟᱫᱟ ᱜᱮᱭᱟ ᱢᱮᱱᱛᱮ ᱚᱱᱟ ᱫᱚ ᱦᱟᱸᱜ ᱟᱹᱞᱤᱧ ᱦᱚᱸ ᱵᱟᱝᱞᱤᱧ ᱵᱟᱲᱟᱭ ᱠᱟᱱ ᱛᱟᱦᱮᱸ ᱠᱟᱱᱟ᱾ ᱟᱫᱚ ᱟᱵᱤᱱᱟ ᱢᱪᱟ ᱛᱮᱜᱮᱸ ᱞᱤᱧ ᱟᱡᱚᱢᱮᱟ ᱾
ᱟᱞᱮ ᱫᱚ ᱟᱨ ᱮᱱᱮᱡ ᱦᱚᱸ ᱦᱮᱸ ᱢᱟ ᱞᱟᱹᱭ ᱵᱤᱱ,
ᱚᱱᱮ ᱰᱟᱱᱴᱟ ᱦᱟᱸᱜ ᱚᱱᱟ ᱛᱟᱦᱚᱞᱮ ᱚᱱᱠᱟ ᱫᱚ ᱢᱟᱱᱮ ᱵᱟᱨ ᱨᱚᱠᱚᱢ ᱢᱮᱱᱟᱜ ᱟ ᱥᱮ ᱪᱮᱫ ᱞᱮᱠᱟ ᱢᱟᱱᱮ ᱠᱚᱲᱟ ᱦᱚᱲ
ᱦᱮᱸ ᱦᱳᱭ ᱦᱳᱭ ᱾ ᱦᱳᱭ, ᱠᱚᱲᱟ ᱰᱟᱱᱴᱟ ᱟᱞᱟᱫᱟ ᱢᱮᱱᱟᱜᱼᱟ ᱟᱨ ᱠᱩᱲᱤ ᱰᱟᱱᱴᱟ ᱟᱞᱟᱫᱟ ᱢᱮᱱᱟᱜᱼᱟ ᱾
ᱚ ᱟᱪᱪᱷᱟ ᱾
ᱚᱱᱟ ᱫᱚ ᱵᱟᱨ ᱨᱚᱠᱚᱢ ᱰᱟᱱᱴᱟ ᱢᱮᱱᱟᱜᱼᱟ ᱠᱩᱲᱤ ᱦᱚᱲ ᱦᱚᱸᱠᱚ ᱫᱚᱱᱟ ᱾ ᱟᱨ ᱠᱚᱲᱟ ᱦᱚᱲ ᱠᱚᱫᱚ ᱚᱱᱟ ᱫᱚ ᱮᱱᱮᱡ ᱦᱚᱸ ᱟᱞᱟᱫᱟ ᱢᱮᱱᱟᱜᱼᱟ ᱮᱱᱮᱡ ᱫᱚ ᱢᱤᱫ ᱨᱚᱠᱚᱢ ᱜᱮᱭᱟ᱾ ᱠᱤᱱᱛᱩ ᱥᱤᱨᱤᱧ ᱟᱞᱮ ᱫᱚ ᱟᱞᱮ ᱫᱚ ᱢᱮᱱᱟᱜᱼᱟ ᱠᱤᱱᱛᱩ ᱥᱤᱨᱤᱧ ᱟᱞᱟᱫᱟ -ᱟᱞᱟᱫᱟ ᱢᱮᱱᱟᱜ-ᱟ ᱠᱩᱲᱤ ᱫᱚ ᱠᱩᱲᱤ ᱭᱟᱜ ᱰᱟᱱᱴᱟ ᱢᱮᱱᱟᱜᱼᱟ ᱠᱚᱲᱟ ᱫᱚ ᱠᱩᱲᱤ ᱭᱟᱜ ᱥᱤᱨᱤᱧ ᱠᱚᱲᱟᱣᱟᱜ ᱫᱚ ᱠᱚᱲᱟ ᱥᱤᱨᱤᱧ ᱾ ᱟᱨ ᱠᱩᱲᱤ ᱦᱚᱯᱚᱱᱟᱜ ᱫᱚ ᱠᱩᱲᱤ ᱥᱮᱨᱤᱧ ᱰᱟᱱᱴᱟ ᱢᱮᱱᱟᱜᱼᱟ ᱾
ᱚ᱾
ᱟᱯᱮ ᱥᱮᱫ ᱫᱚ ᱱᱚᱝᱠᱟ ᱫᱚ ᱵᱟᱝ ᱦᱩᱭ ᱵᱟᱲᱟᱜᱼᱟ?
ᱱᱚᱝᱠᱟ ᱫᱚ ᱦᱟᱸᱜ ᱵᱟᱝ ᱦᱩᱭ ᱠᱟᱱᱟ ᱛᱚ ᱟᱫᱚ ᱰᱟᱱᱴᱟ ᱫᱚᱼᱼ ᱚᱱᱠᱟ ᱰᱟᱱᱴᱟ ᱫᱚ ᱟᱸᱡᱚᱢ ᱟᱠᱟᱫ ᱜᱮᱭᱟ ᱞᱤᱧ᱾ ᱟᱫᱚ ᱩᱱᱟᱹᱜ ᱴᱟ ᱫᱚ ᱦᱟᱸᱜ ᱡᱟᱦᱟᱸ ᱞᱮᱠᱟ ᱟᱵᱤᱱ ᱵᱤᱱ ᱞᱟᱹᱭ ᱠᱮᱜ-ᱟ ᱚᱱᱠᱟ ᱫᱚ ᱦᱟᱜ ᱩᱱᱟᱹᱜ ᱴᱟᱜ ᱫᱚ ᱦᱟᱜ ᱵᱟᱝ ᱦᱩᱭᱩᱜ ᱜᱮᱭᱟ᱾
ᱟᱪᱪᱷᱟ ᱟᱫ ᱾
ᱟᱵᱤᱱᱟᱜ ᱡᱟᱦᱟᱸᱠᱟᱛ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ ᱟᱹᱵᱤᱱᱟᱜ ᱠᱟᱛᱷᱟ ᱠᱚᱞᱤᱧ ᱟᱸᱡᱚᱢ ᱠᱮᱜᱼᱟ᱾ ᱛᱟᱦᱚᱞᱮ ᱦᱟᱸᱜ ᱾ ᱥᱚᱦᱚᱨᱟᱭ ᱫᱚ ᱟᱹᱰᱤ ᱡᱟᱸᱠ ᱡᱚᱢᱚᱠ ᱞᱮᱠᱟ ᱢᱟᱱᱟᱣ ᱞᱮ ᱞᱮᱠᱟᱱ ᱟᱹᱞᱤᱧ ᱫᱚᱞᱤᱧ ᱴᱷᱤᱠᱟᱹ ᱧᱟᱢ ᱠᱮᱫᱮᱜᱼᱟ᱾
ᱟᱹᱰᱤ ᱡᱟᱠ ᱡᱚᱢᱚᱠ ᱜᱮ ᱡᱟᱦᱟᱸᱭ ᱡᱟᱦᱟᱸ ᱨᱮ ᱚᱸ ᱨᱮᱫᱚ ᱠᱚ ᱛᱟᱦᱮᱱᱟ ᱯᱮᱲᱟ ᱠᱚ ᱾ ᱡᱟᱦᱟᱸ ᱡᱟᱦᱟᱸ ᱠᱚᱨᱮ ᱠᱚ ᱛᱟᱦᱮᱱᱟ ᱮᱱᱦᱤᱞᱳᱜ ᱫᱚ ᱱᱮᱶᱛᱟ ᱵᱟᱹᱲᱛᱤ ᱠᱟᱛᱮ ᱾ ᱮᱱᱦᱤᱞᱳᱜ ᱫᱚᱠᱚ ᱡᱚᱛᱚ ᱠᱚ ᱥᱮᱦᱮᱨ ᱥᱴᱮᱨᱚᱜᱼᱟ ᱠᱚ ᱾ ᱟᱨ ᱟᱵᱚᱣᱟᱜ ᱫᱚ ᱥᱟᱱᱛᱟᱲ ᱥᱟᱶᱛᱟ ᱨᱮᱫᱚ ᱚᱱᱠᱟ ᱛᱚ ᱟᱨ ᱵᱟᱹᱱᱩᱜ ᱟᱥᱮ ᱛᱟᱹᱨᱤᱠᱷ ᱦᱤᱥᱟᱹᱵ ᱫᱚ ᱾ ᱟᱵᱚ ᱫᱚ ᱥᱚᱦᱚᱨᱟᱭ ᱵᱚᱸᱜᱟ ᱫᱚᱼᱼ ᱥᱚᱨᱦᱟᱭ ᱵᱚᱸᱜᱟ ᱫᱚ ᱢᱟᱱᱮ ᱜᱚᱴᱟ ᱵᱚᱸᱜᱟ ᱜᱮᱵᱚᱱ ᱥᱚᱨᱦᱟᱭᱚᱜᱼᱟ ᱜᱚᱴᱟ ᱪᱟᱸᱫᱳ ᱜᱮ ᱾ ᱵᱩᱡᱷᱟᱹᱣ ᱠᱮᱜᱼᱟᱢ ᱟᱫᱚ᱾ ᱚᱱᱟ ᱢᱩᱫᱽᱨᱮ ᱱᱚᱣᱟ ᱟᱛᱳᱨᱮ ᱾ ᱡᱩᱫᱟᱹ ᱫᱤᱱ ᱦᱩᱭᱩᱜᱼᱟ ᱚᱱᱟᱴᱟᱜ ᱟᱛᱳ ᱨᱮ ᱡᱩᱫᱟᱹ ᱫᱤᱱ ᱥᱚᱦᱚᱨᱟᱭ ᱦᱩᱭᱩᱜᱼᱟ ᱾ ᱟᱫᱚ ᱡᱚᱛᱚ ᱦᱚᱲ ᱛᱮ ᱡᱩᱫᱤ ᱚᱱᱟ ᱟᱹᱛᱩ ᱡᱩᱫᱤ ᱵᱟᱝ ᱦᱩᱭᱩᱜ ᱾ ᱠᱟᱱᱟ ᱫᱚ ᱩᱱᱠᱩ ᱠᱚᱦᱚᱸ ᱠᱚ ᱦᱤᱡᱩᱜᱼᱟ ᱡᱚᱛᱚ ᱠᱚᱠᱩ ᱨᱟᱹᱥᱠᱟᱹ᱾ ᱨᱟᱹᱥᱠᱟᱹ ᱥᱟᱞᱟᱜ ᱮᱱᱮᱡ ᱥᱮᱨᱮᱧ ᱨᱮᱠᱚ ᱢᱮᱥᱟᱞᱚᱜᱼᱟ ᱾
ᱦᱳᱭ ᱦᱳᱭ ᱾
ᱵᱩᱡᱷᱟᱹᱣ ᱠᱮᱜ-ᱟ ᱵᱮᱱ?
ᱟᱹᱰᱤ ᱱᱟᱯ ᱦᱳᱭ ᱦᱳᱭ ᱵᱩᱡᱷᱟᱹᱣ ᱠᱮᱫᱼᱟ ᱞᱤᱧ᱾
ᱟᱨ ᱨᱟᱦᱟ ᱦᱚᱸ ᱚᱱᱠᱟ ᱜᱮ ᱵᱟᱦᱟ ᱫᱚ ᱵᱟᱦᱟ ᱚᱵᱩ ᱫᱚ ᱵᱟᱦᱟ ᱵᱚᱸᱜᱟ ᱛᱚ ᱚᱱᱟ ᱫᱚ ᱾ ᱡᱮᱢᱚᱱ ᱡᱮᱞᱮᱠᱟ ᱟᱵᱚ ᱫᱚ ᱾ ᱯᱷᱟᱹᱜᱩᱱ ᱵᱚᱸᱜᱟ ᱵᱚ ᱵᱟᱦᱟᱜ ᱠᱟᱱᱟ ᱥᱮ ᱾
ᱦᱳᱭ ᱦᱳᱭ ᱯᱷᱟᱜᱩᱱ ᱵᱚᱸᱜᱟ ᱾
ᱛᱚ ᱵᱟᱦᱟ ᱫᱚ ᱯᱮ ᱢᱟᱦᱟ ᱨᱮᱱᱟᱜ ᱠᱟᱱ ᱛᱟᱵᱚᱱᱟ ᱟᱯᱮ ᱥᱮᱫ ᱚᱱᱟ ᱾ ᱛᱤᱱᱟᱹᱜ ᱟᱯᱮᱥᱮᱱ ᱫᱚ ᱛᱤᱱᱟᱹᱜ ᱢᱟᱦᱟ ᱛᱮᱠᱚ ᱵᱟᱦᱟᱜᱼᱟ ᱾
ᱟᱞᱮ ᱥᱮᱱ ᱦᱚᱸ ᱚᱱᱠᱟ ᱫᱚ ᱦᱟᱸᱜ ᱯᱮ ᱢᱟᱦᱟ ᱯᱮ ᱢᱟᱦᱟ ᱜᱮᱞᱮ ᱵᱟᱦᱟᱜ ᱜᱮᱭᱟ ᱟᱫᱚ᱾ ᱟᱯᱮ ᱥᱮᱱ ᱦᱚᱸ ᱫᱚ ᱯᱮ ᱢᱟᱦᱟ ᱜᱮ ᱵᱟᱝ?
ᱦᱳᱭ ᱦᱳᱭ ᱯᱮ ᱢᱟᱦᱟ ᱜᱮ ᱾ ᱱᱚᱛᱮ ᱦᱚᱸ ᱯᱮ ᱢᱟᱦᱟ ᱜᱮ ᱾ ᱟᱫᱚ ᱵᱟᱦᱟ ᱦᱚᱸ ᱚᱱᱠᱟ ᱜᱮ ᱵᱟᱦᱟ ᱮᱱᱮᱡ ᱦᱮᱱᱟᱜᱼᱟ ᱟᱯᱮ ᱥᱮᱫ ᱠᱚ ᱮᱱᱮᱜᱟ ᱥᱮ ᱵᱟᱝ ᱠᱚ ᱮᱱᱮᱜᱟ ᱵᱟᱦᱟ ᱾
ᱦᱳᱭ ᱵᱟᱦᱟ ᱟᱹᱰᱤ ᱮᱱᱮᱡ ᱜᱮᱭᱟ ᱠᱚ ᱵᱟᱦᱟ ᱦᱚᱸ ᱚᱱᱠᱟ ᱜᱮ ᱟᱹᱰᱤ ᱨᱟᱹᱥᱠᱟᱹ ᱥᱟᱞᱟᱜ ᱜᱮ ᱦᱩᱭᱩᱜᱼᱟ ᱟᱞᱮ ᱚᱸᱰᱮ ᱫᱚ ᱾ ᱥᱮ ᱟᱞᱮ ᱴᱚᱴᱷᱟ ᱠᱚᱨᱮ ᱫᱚ᱾
ᱦᱳᱭ ᱦᱳᱭ ᱟᱵᱚᱣᱟᱜ ᱫᱚ ᱵᱟᱦᱟ ᱯᱩᱡᱟᱹ᱾ ᱛᱚᱠᱷᱚᱱ ᱵᱚᱱ ᱮᱱᱮᱡᱼᱟ ᱵᱟᱦᱟ ᱮᱱᱮᱡ ᱜᱷᱟᱹᱲᱤᱠ ᱫᱚ ᱡᱚᱠᱷᱚᱱ ᱾ ᱟᱹᱰᱤ ᱚᱱᱟ ᱡᱷᱟᱹᱞ ᱡᱟᱹᱞ ᱛᱮ ᱥᱟᱯᱚᱜᱼᱟ ᱥᱚᱨᱦᱟᱭ ᱫᱚ ᱡᱮᱢᱚᱱ ᱟᱹᱰᱤ ᱚᱱᱟ ᱡᱷᱟᱹᱞ ᱡᱷᱟᱹᱞ ᱛᱮᱠᱚ ᱥᱟᱵᱚᱜ ᱼᱟ ᱥᱚᱨᱦᱟᱭ ᱨᱮ ᱡᱮᱢᱚᱱ ᱟᱴᱟᱞ ᱟᱴᱟᱞ ᱱᱚᱣᱟ ᱫᱚ ᱡᱮᱞᱮᱝ-ᱡᱮᱞᱤᱝ ᱠᱚ ᱥᱟᱵ ᱮᱱ ᱜᱮ ᱟᱨ ᱠᱚ ᱮᱱᱮᱡ ᱮ ᱪᱟᱞᱟᱜᱼᱟ ᱥᱮ᱾ ᱟᱫᱚ ᱵᱟᱦᱟ ᱨᱮᱫᱚ ᱡᱮᱢᱚᱱ, ᱵᱟᱦᱟ ᱨᱮᱫᱚ ᱡᱮᱢᱚᱱ ᱟᱹᱵ ᱟᱵᱚ ᱫᱚ, ᱟᱵᱚ ᱫᱚ ᱟᱵᱤᱨ ᱥᱮ ᱨᱚᱝ ᱠᱚᱫᱚ ᱵᱟᱵᱚ ᱠᱷᱮᱞᱳᱸᱰᱟ ᱥᱮ ᱟᱵᱚ ᱫᱚ ᱵᱮᱨᱮᱞ ᱫᱟᱜ ᱾ ᱵᱮᱨᱮᱞ ᱫᱟᱜ ᱵᱚ ᱫᱩᱞ ᱟᱬᱜᱚ ᱡᱚᱝᱚᱜᱼᱟ, ᱦᱳᱭ ᱥᱮ ᱟᱯᱮ ᱥᱮᱫ ᱦᱚᱸ ᱥᱮ ᱚᱱᱠᱟ ᱜᱮ?
ᱦᱳᱭ ᱦᱳᱭ ᱦᱳᱭ, ᱮᱠᱫᱚᱢ ᱚᱱᱠᱟ ᱜᱮ ᱾